ᱦᱸ ᱱᱟᱯᱟᱭ ᱵᱟᱲᱟ ᱜᱮ? ᱦᱮᱸ, ᱱᱟᱯᱟᱭ ᱵᱟᱲᱟ ᱜᱮ᱾
ᱟᱪᱪᱷᱟ,
ᱪᱮᱫ ᱠᱚᱵᱤᱱ ᱪᱤᱠᱟᱹᱭᱮᱜᱼᱟ?
ᱫᱚ ᱚᱱᱛᱮ ᱫᱚ ᱪᱮᱫ ᱠᱟ ᱡᱟᱹᱲᱤ ᱠᱚᱭ ᱡᱚᱨᱚᱭᱮᱫᱟ ᱥᱮ ᱵᱟᱝᱟ? ᱥᱮ
ᱥᱮᱨᱢᱟ ᱡᱟᱹᱲᱤ ᱫᱚ ᱵᱟᱝ ᱦᱩᱭᱩᱜ ᱠᱟᱱᱟ, ᱨᱤᱢᱤᱞ ᱨᱤᱢᱤᱞᱟᱠᱟᱜᱼᱟᱭ,
ᱚ,
ᱟᱹᱵᱤᱱ ᱥᱮᱫ ᱫᱚ ᱪᱟᱠᱛᱟᱨᱤ ᱠᱚ ᱦᱩᱭᱩᱜ ᱠᱟᱱᱟ?
ᱦᱮᱸ, ᱱᱚᱛᱮ ᱫᱚ ᱳ, ᱢᱮᱨᱚᱢ ᱵᱷᱤᱲᱠᱟᱹᱣ ᱞᱮᱠᱟ ᱠᱮᱦᱮ ᱡᱟᱹᱲᱤᱭ ᱫᱟ᱾
ᱛᱷᱩᱦ ᱚ,
ᱥᱮᱛᱟᱜ ᱠᱷᱚᱱ ᱵᱷᱳᱨ ᱠᱷᱚᱱ ᱜᱮ ᱟᱫᱚ ᱫᱚᱢᱮ ᱵᱟᱠᱷᱨᱟ ᱫᱚ ᱵᱟᱝᱟ, ᱵᱞ ᱟᱫᱚ, ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱚᱲᱟᱜ ᱠᱚᱨᱮ ᱜᱮ ᱾ ᱪᱮᱫ ᱫᱚᱵᱤᱱ ᱠᱟᱹᱢᱤᱭᱟ? ᱱᱤᱭᱟᱹ ᱜᱷᱟᱹᱲᱤᱡ ᱫᱚ ᱦᱩᱲᱩ ᱨᱚᱦᱚᱭ ᱠᱚᱦᱚᱸ ᱵᱟᱝ ᱦᱩᱭᱩᱜ ᱠᱟᱱᱟ ᱾ ᱛᱚᱞᱟ ᱠᱚᱦᱚᱸ ᱜᱤᱰᱤ ᱦᱩᱭᱩᱜ ᱠᱟᱱᱟ ᱾
ᱟᱪᱪᱷᱟ ᱟᱪᱪᱷᱟ ᱾ ᱛᱚᱞᱟ ᱜᱤᱲᱤ ᱠᱚᱦᱚᱸ ᱪᱟᱞᱟᱜ ᱠᱟᱱ ᱜᱮᱭᱟ ᱵᱟᱝ? ᱚᱸᱻ ᱾ ᱟᱫᱚ ᱟᱯᱮ ᱫᱚ ᱛᱚᱞᱟ ᱫᱚ ᱪᱮᱫᱞᱮᱠᱟ ᱯᱮ ᱜᱤᱰᱤᱭᱟ?
ᱟᱞᱮ ᱫᱚ ᱧᱮᱞ ᱵᱤᱱ ᱵᱟᱨ ᱨᱚᱠᱚᱢ ᱠᱟᱛᱮᱫ ᱠᱚ ᱜᱤᱰᱤᱭᱟ ᱾ ᱡᱮᱢᱚᱱ ᱦᱩᱭᱩᱜ ᱠᱟᱱᱟ ᱢᱤᱫᱴᱟᱱ ᱫᱚ ᱫᱷᱩᱞᱟᱹᱴᱟᱠᱚ, ᱫᱷᱩᱲᱤ ᱨᱮᱠᱚ ᱜᱤᱲᱤᱭᱟ ᱾ ᱟᱨ ᱢᱤᱫᱴᱟᱝ ᱫᱚ ᱞᱤᱭᱟᱹᱡᱽ, ᱱᱚᱣᱟ ᱫᱚ ᱞᱚᱥᱚᱫ ᱠᱟᱛᱮᱫ ᱠᱚ ᱜᱤᱲᱤᱭᱟ ᱾
ᱟᱪᱪᱷᱟ ᱟᱪᱪᱷᱟ ᱾ ᱟᱯᱷᱚᱨ ᱠᱟᱛᱮᱫ ᱟᱨᱠᱤ ᱞᱚᱥᱚᱫ
ᱦᱮᱸ ᱦᱮᱸ ᱾
ᱟᱞᱮ ᱥᱮᱫ ᱦᱚᱸ ᱚᱱᱠᱟᱜ ᱜᱮ ᱵᱟᱨ ᱨᱚᱠᱚᱢ ᱠᱚ ᱜᱤᱰᱤᱭᱟ ᱾ ᱟᱫᱚ ᱢᱤᱫ ᱨᱚᱠᱚᱢ ᱜᱮ ᱫᱷᱩᱞᱟᱹᱴ ᱫᱩᱫ ᱠᱟᱛᱮ ᱠᱚ ᱜᱤᱲᱤᱭ ᱠᱟᱜᱼᱟ ᱟᱨ ᱚᱱᱟ ᱫᱚ ᱮᱠᱷᱚᱱ ᱫᱚ ᱚᱱᱠᱟ ᱫᱟᱜ ᱠᱚ ᱵᱟᱹᱱᱩᱜ ᱟᱱᱛᱚ ᱾
ᱦᱮᱸ ᱾
ᱦᱟᱥᱚ ᱫᱚᱜ ᱾ ᱟᱫᱚ ᱚᱱᱟ ᱫᱚ ᱦᱟᱜ ᱠᱷᱟᱱ ᱯᱚᱨᱮ ᱧᱚᱜ ᱛᱮ ᱦᱚᱭᱛᱳ ᱠᱚ ᱜᱤᱰᱤᱭᱟ ᱚᱱᱟ ᱫᱚ ᱾ ᱫᱟᱜ ᱠᱚ ᱦᱩᱭ ᱵᱟᱲᱟ ᱞᱮᱱᱠᱷᱟᱱ ᱩᱸ ᱠᱷᱮᱛ ᱠᱚᱨᱮ ᱫᱟᱜ ᱠᱚ ᱦᱳᱭᱳᱜ ᱟᱨ ᱥᱤᱭᱳᱜ ᱞᱮᱠᱟ ᱦᱩᱭ ᱞᱮᱱᱠᱷᱟᱱ ᱛᱚᱵᱮᱱᱟ ᱠᱚ ᱜᱤᱰᱤᱭᱟ ᱾
ᱚᱸ
ᱟᱪᱪᱷᱟ ᱛᱟᱵᱮ ᱤᱭᱟᱹ ᱚᱱᱟ ᱟᱯᱮ ᱫᱚ ᱨᱚᱦᱚᱭ ᱞᱟᱦᱟ ᱨᱮᱯᱮ ᱵᱚᱸᱜᱟ ᱵᱩᱨᱩᱜ ᱜᱮᱭᱟ ᱥᱮ ᱵᱟᱝᱼᱟ?
ᱨᱚᱦᱚᱭ ᱞᱟᱦᱟ ᱛᱚᱻ ᱵᱟᱝᱜᱮ ᱵᱟᱝ ᱵᱚᱸᱜᱟ ᱵᱩᱨᱩ ᱦᱩᱭᱩᱜ ᱜᱮᱭᱟ ᱟᱞᱮ
ᱚ ᱫᱚ ᱵᱟᱝ ᱟᱫᱚ ᱚᱱᱟ ᱟᱥᱟᱲᱤᱭᱟᱹ ᱠᱚ ᱞᱟᱹᱭᱟ ᱾ ᱟᱞᱮ ᱥᱮᱫ ᱫᱚ ᱚᱱᱮ ᱟᱥᱟᱲ ᱵᱚᱸᱜᱟ ᱯᱟᱲᱟᱣ ᱞᱮᱱᱠᱷᱟᱱ ᱦᱮᱸ ᱟᱫᱚ ᱚᱱᱟ ᱟᱲᱮ ᱨᱮᱠᱚ ᱵᱚᱸᱜᱟᱜᱼᱟ ᱟᱨᱠᱤ ᱡᱟᱦᱮᱨ ᱫᱚ ᱵᱟᱝ ᱟᱲᱮ ᱨᱮ ᱾
ᱮᱸ
ᱟᱫᱚ ᱚᱸᱰᱮ ᱥᱤᱢ ᱠᱚ ᱵᱚᱸᱜᱟ ᱠᱚᱣᱟ ᱾
ᱦᱮᱸ
ᱵᱟᱝ ᱟᱻ ᱛᱟᱨᱯᱚᱨᱮ ᱱᱟᱜ ᱟᱫᱚ ᱱᱟᱦᱮᱞᱮᱢ ᱟᱬᱜᱩ ᱫᱟᱲᱮᱭᱟᱜᱼᱟ ᱠᱷᱮᱛ ᱨᱮ ᱾
ᱚ
ᱦᱮᱸ
ᱟᱞᱮ ᱥᱮᱫ
ᱟᱨ ᱚᱱᱟ ᱞᱟᱦᱟ ᱫᱚ ᱟᱥᱟᱲ ᱵᱚᱸᱜᱟ ᱯᱟᱲᱟᱣ ᱞᱮᱱᱠᱷᱟᱱ ᱠᱷᱮᱛ ᱨᱮᱫᱚ ᱱᱟᱦᱮᱞ ᱤᱫᱤ ᱵᱟᱝ ᱜᱟᱱᱚᱜᱼᱟ, ᱥᱤ ᱵᱟᱝ ᱜᱟᱱᱚᱜᱼᱟ ᱾ ᱟᱫᱚ ᱚᱱᱟ ᱵᱚᱸᱜᱟ ᱞᱮᱠᱷᱟᱱ ᱜᱮ ᱟᱫᱚ ᱥᱤ ᱠᱚ, ᱡᱚᱛᱚ ᱠᱤᱪᱷᱩ ᱜᱮ ᱨᱚᱦᱚᱭ ᱠᱚ, ᱡᱚᱛᱚ ᱜᱟᱱᱚᱜᱼᱟ ᱟᱨᱠᱤ ᱾
ᱦᱮᱸ
ᱟᱫᱚ ᱚᱱᱟ ᱫᱚ ᱞᱚᱜᱚᱱ ᱧᱚᱜ ᱜᱮᱠᱚ ᱠᱚᱨᱟᱣᱟ ᱾ ᱚᱠᱚᱭ ᱫᱚ ᱯᱚᱭᱞᱟ ᱟᱥᱟᱲ, ᱚᱠᱚᱭ ᱫᱚ ᱫᱚᱥᱟᱨ ᱚᱠᱚᱭ ᱛᱮᱥᱟᱨ ᱚᱱᱠᱟ ᱞᱮᱠᱟᱜᱮ ᱟᱨᱠᱤ ᱡᱮᱢᱚᱱᱮ ᱥᱟᱹᱛ ᱥᱟᱯᱲᱟᱣ ᱟᱠᱟᱱᱟ ᱾ ᱞᱚᱜᱚᱱ ᱦᱚᱸᱠᱚ ᱠᱚᱨᱟᱣᱟ ᱾ ᱟᱫᱚ ᱚᱱᱟ ᱠᱟᱹᱢᱤ ᱦᱚᱨᱟ ᱟᱫᱚ ᱟᱫᱚ ᱩᱱᱠᱷᱚᱱ ᱫᱚ ᱡᱷᱚᱛᱚ ᱥᱤᱭᱳᱜ ᱜᱟᱱᱚᱜᱼᱟ ᱾
ᱟᱪᱪᱷᱟ
ᱦᱩᱸ ᱚᱻ ᱟᱨ ᱮᱢᱱᱤ ᱨᱚᱦᱚᱭ ᱠᱚᱫᱚ ᱪᱮᱫ ᱞᱮᱠᱟ ᱢᱟᱱᱮ ᱚ ᱠᱚᱲᱟ ᱦᱚᱠᱚ ᱨᱚᱦᱚᱭᱟ ᱥᱮ ᱠᱩᱲᱤ ᱜᱮᱠᱚ ᱨᱚᱦᱚᱭᱟ?
ᱠᱚᱲᱟ ᱦᱚᱠᱚ ᱨᱚᱦᱚᱭ ᱜᱮᱭᱟ, ᱠᱩᱲᱤ ᱦᱚᱯᱚᱱ ᱠᱚᱦᱚᱸ ᱠᱚ ᱨᱚᱦᱚᱭ ᱜᱮᱭᱟ ᱾
ᱢᱟᱱᱮ ᱨᱚᱦᱚᱭ ᱠᱟᱹᱢᱤ ᱫᱚ ᱠᱩᱲᱤ ᱦᱚᱯᱚᱱᱟᱜ ᱜᱮᱛᱚ ᱵᱮᱥᱤ ᱾ ᱟᱫᱚ ᱠᱚᱲᱟ ᱫᱚ ᱜᱚᱲᱚ ᱞᱮᱠᱟ ᱦᱮ ᱵᱟᱝ?
ᱦᱮᱸ ᱦᱮᱸ ᱾
ᱚᱻ ᱟᱨ ᱟᱞᱮ ᱥᱮᱫ ᱫᱚ ᱩᱸ ᱠᱚᱲᱟ ᱫᱚ ᱳᱸ ᱜᱚᱲᱚ ᱞᱮᱠᱟᱛᱮ, ᱟᱨ ᱯᱟᱹᱭᱞᱟᱹ ᱡᱚᱠᱷᱚᱱ ᱞᱮ ᱨᱚᱦᱚᱭᱟ ᱩᱱᱫᱚ ᱠᱟᱹᱡ ᱞᱮ ᱵᱷᱟᱜᱤ ᱠᱚ ᱨᱟᱹᱥᱠᱟᱹᱭᱟ ᱟᱨᱠᱤ ᱢᱟᱱᱮ ᱨᱚᱦᱚᱭ ᱨᱚᱦᱚᱭ ᱥᱚᱢᱚᱭ ᱾ ᱡᱚᱢ ᱧᱩ ᱠᱚᱨᱮᱱᱟᱜ ᱠᱤᱪᱷᱩ ᱛᱟᱦᱮᱱᱟ ᱥᱚᱲᱮ ᱫᱟᱠᱟ᱾ ᱛᱟᱯᱚᱨᱮ ᱦᱟᱺᱰᱤ ᱦᱚᱸᱠᱚ ᱫᱚᱦᱚᱭᱟ ᱾
ᱟᱪᱷᱟ ᱾
ᱯᱩᱭᱞᱤ ᱠᱚ ᱨᱚᱦᱚᱭᱟ, ᱢᱟᱱᱮ ᱦᱚᱭᱛᱚ ᱡᱟᱦᱟᱸᱭ ᱡᱚᱛ ᱧᱚᱜ ᱦᱟᱥᱟ ᱢᱮᱱᱟᱜ ᱛᱟᱭᱟ ᱩᱱᱠᱩᱣᱟᱜ ᱠᱷᱮᱛ ᱨᱮᱜᱮ ᱦᱩᱭᱩᱜᱼᱟ ᱡᱚᱛᱚ ᱦᱚᱲᱟᱜ ᱠᱷᱮᱛ ᱨᱮᱫᱚ ᱵᱟᱝᱼᱟ ᱾
ᱦᱮᱸ
ᱟᱫᱚ ᱦᱚᱭ ᱛᱚ ᱩᱱᱠᱩ ᱫᱚ ᱾ ᱡᱮᱦᱤᱞᱚᱜ ᱯᱟᱹᱭᱞᱟᱹ ᱠᱚ ᱨᱚᱦᱚᱭᱟ ᱟᱫᱚ ᱩᱱ ᱦᱤᱞᱚᱜ ᱫᱚ ᱫᱷᱤᱨ ᱧᱚᱜ ᱠᱩ ᱠᱟᱹᱢᱤ ᱢᱩᱱᱤᱥᱟ ᱠᱚ ᱧᱟᱢ ᱠᱚᱣᱟ ᱾
ᱟᱪᱷᱟ ᱾
ᱟᱫᱚ ᱮᱱᱦᱤᱞᱚᱜ ᱫᱚᱠᱚ ᱥᱚᱲᱮᱭᱟ ᱢᱟᱱᱮ ᱫᱟᱹᱞ ᱥᱚᱲᱮ ᱦᱚ ᱵᱟᱠᱷᱟᱱ ᱡᱤᱞ ᱥᱚᱲᱮ ᱦᱚ ᱡᱟᱦᱟᱱᱟᱜ ᱜᱮ ᱾ ᱟᱫᱚ ᱤᱱᱟᱹ ᱦᱤᱞᱚᱜ ᱫᱚ, ᱢᱟᱱᱮ ᱡᱚᱠᱷᱚᱱ ᱠᱚ ᱛᱚᱞᱟ ᱠᱚᱠᱚ ᱛᱩᱫᱟ ᱩᱱ ᱠᱚ ᱥᱮᱨᱮᱧᱟ ᱥᱮᱨᱮᱧ ᱟᱛᱮᱫ ᱟᱨᱠᱤ
ᱳ
ᱟᱫᱚ ᱥᱮᱨᱮᱧ ᱟᱛᱮᱫ ᱥᱮᱨᱮᱧ ᱫᱩᱨᱟᱹᱝ ᱟᱛᱮᱫ ᱠᱚ ᱤᱭᱟᱹᱭᱟ ᱛᱚᱞᱟ ᱠᱚ ᱛᱩᱫᱟ ᱨᱚᱦᱚᱭᱟᱠᱚ ᱾ ᱟᱨ ᱩᱱᱠᱩ ᱜᱟᱱᱚᱜ ᱥᱟᱡᱚᱜ ᱠᱚᱫᱚ ᱡᱟᱦᱟᱸᱭ ᱦᱤᱞᱤ ᱫᱟᱹᱭ ᱠᱚ ᱛᱟᱯᱚᱨᱮ ᱜᱚᱲᱚᱢ ᱵᱩᱰᱷᱤ ᱠᱚ ᱜᱚᱲᱚᱢ ᱦᱟᱲᱟᱢ ᱠᱚ ᱩᱱᱠᱩ ᱠᱚᱫᱚ ᱞᱚᱥᱚᱫ ᱠᱚ ᱚᱡᱚᱜ ᱢᱟᱱᱮ ᱚᱡᱚᱜ ᱡᱚᱝᱣᱟᱜᱼᱟ ᱾
ᱳᱸ
ᱦᱩᱸ ᱾ ᱚᱱᱟ ᱫᱚ ᱨᱟᱹᱥᱠᱟᱹ ᱞᱟᱹᱜᱤᱫ ᱛᱮ ᱟᱨᱠᱤ ᱢᱟᱱᱮ ᱜᱚᱲᱚᱢ ᱵᱟᱹᱲᱤᱡ ᱚᱡᱚᱜ ᱟᱫᱮᱭᱟ ᱾ ᱛᱟᱯᱚᱨᱮ ᱦᱤᱞᱤ ᱜᱮ ᱚᱡᱚᱜ ᱟᱫᱮᱭᱟ ᱩᱱᱤ ᱦᱚᱭ ᱚᱡᱚᱜ ᱟᱫᱤᱧᱟ ᱾
ᱦᱩᱸ ᱾
ᱚᱱᱠᱟ ᱢᱤᱫᱴᱟᱝ ᱠᱟᱞᱪᱟᱨ ᱢᱮᱱᱟᱜᱼᱟ ᱟᱯᱮ ᱥᱮᱫ ᱫᱚ ᱢᱮᱱᱟᱜ ᱟᱱ ᱥᱮ ᱵᱟᱝᱟ?
ᱟᱞᱮᱥᱮᱫ ᱢᱟ ᱱᱚᱝᱠᱟᱱ ᱠᱟᱞᱪᱟᱨ ᱫᱚ ᱵᱟᱹᱱᱩᱜᱼᱟ ᱾ ᱟᱞᱮᱥᱮᱫ ᱫᱚ ᱠᱟᱹᱴᱤᱡ ᱵᱷᱮᱜᱟᱨ ᱧᱚᱜ ᱜᱮᱭᱟ ᱾
ᱵᱷᱮᱜᱟᱨ ᱧᱮᱞ ᱵᱤᱱ ᱡᱚᱠᱷᱚᱱ ᱦᱩᱲᱩ ᱠᱚ ᱨᱚᱦᱚᱭᱟ ᱨᱚᱦᱚᱭ ᱟᱞᱮᱥᱮᱫ ᱫᱚ ᱱᱚᱣᱟ ᱠᱚᱫᱚ ᱵᱟᱠᱚ ᱢᱟᱱᱟᱣ ᱵᱟᱛᱟᱣ ᱜᱮᱭᱟ ᱪᱟᱥ ᱠᱷᱮᱛ ᱨᱮᱠᱚ ᱥᱤᱭᱟ, ᱨᱚᱦᱚᱭᱟᱠᱚ ᱾ ᱟᱫᱚ ᱡᱚᱠᱷᱚᱱ ᱦᱩᱲᱩ ᱨᱚᱦᱚᱭ ᱢᱩᱪᱟᱹᱫᱚᱜᱼᱟ ᱢᱩᱪᱟᱹᱫ ᱢᱟᱦᱟᱸ ᱪᱟᱥ ᱜᱩᱲᱤᱭᱟ
ᱦᱮᱸ ᱾
ᱛᱚᱠᱷᱚᱱ ᱟᱫᱚ ᱢᱩᱱᱤᱥ ᱠᱟᱹᱢᱤᱱ ᱡᱟᱦᱟᱸᱭ ᱠᱚ ᱛᱟᱦᱮᱱᱟ ᱾
ᱦᱮᱸ ᱾
ᱱᱩᱠᱩ ᱠᱚ ᱟᱨ ᱚᱲᱟᱜ ᱦᱚᱲ ᱠᱚ, ᱮᱸ ᱡᱟᱦᱱᱟᱜ ᱧᱮᱞ ᱵᱤᱱ ᱦᱟᱺᱰᱤ ᱦᱚᱸᱠᱚ ᱫᱚᱦᱚᱭ ᱜᱮᱭᱟ ᱚᱠᱚᱭ ᱠᱚᱫᱚ,
ᱦᱮᱸ ᱦᱮᱸ ᱾
ᱮᱸ ᱟᱨ ᱦᱟᱺᱰᱤ ᱟᱨ ᱡᱤᱞ ᱡᱤᱞ ᱫᱟᱠᱟ ᱠᱚ ᱡᱚᱢ ᱦᱚᱪᱚ ᱠᱚᱣᱟ ᱟᱨᱠᱤ ᱢᱩᱱᱤᱥ ᱠᱟᱹᱢᱤᱱ ᱠᱚ ᱾
ᱵᱟᱨ ᱯᱮ ᱠᱟᱴᱷᱟ ᱫᱚ ᱯᱟ. ᱭᱞᱟᱹ ᱨᱮᱜᱮ ᱾ ᱟᱨ ᱢᱩᱪᱟᱹᱫ ᱨᱮᱫᱚ ᱚᱱᱟ ᱫᱚ ᱦᱟᱺᱰᱤ ᱛᱮᱫ ᱫᱚ ᱢᱤᱫᱴᱟᱝ ᱚᱱᱟ ᱫᱚᱠᱚ ᱮᱢᱟ ᱠᱚᱣᱟ ᱢᱩᱪᱟᱹᱫ ᱠᱮᱫᱟᱞᱮ ᱟᱫᱚ ᱦᱸ ᱛᱮ ᱠᱚᱠᱚ ᱤᱭᱟᱹᱭᱟ ᱛᱟᱯᱚᱨᱮ ᱚᱱᱟ ᱡᱤᱞ ᱫᱟᱠᱟ ᱚᱱᱟ ᱠᱚᱫᱚ ᱵᱟᱝ ᱨᱮᱦᱚᱸ ᱚᱠᱚᱭ ᱫᱚ ᱠᱚᱨᱟᱣ ᱜᱮᱭᱟ ᱠᱤᱱᱛᱩ ᱱᱚᱜᱼᱚᱭ ᱱᱚᱣᱟ ᱡᱟᱦᱟᱸ ᱯᱟᱹᱭᱞᱟᱹ ᱨᱮᱱᱟᱜ ᱡᱟᱦᱟᱸ ᱥᱚᱲᱮ ᱫᱟᱠᱟ, ᱱᱚᱣᱟ ᱫᱚ ᱡᱟᱦᱟᱭᱟᱜ ᱜᱮ ᱵᱷᱟᱹᱨ ᱧᱚᱜ ᱦᱟᱥᱟ ᱚᱠᱚᱭᱟᱜ ᱢᱤᱫ ᱵᱤᱜᱷᱟᱹ ᱩᱱᱤᱠᱤ ᱟᱨ ᱚᱱᱟ ᱠᱚᱨᱟᱣᱟ ᱠᱤ ᱩᱱᱤ ᱫᱚ ᱵᱟᱝ᱾ ᱢᱤᱫ ᱵᱤᱜᱷᱟᱹ ᱫᱚ ᱦᱚᱭᱛᱳ ᱱᱚᱰᱮ ᱢᱮᱱᱟᱜ ᱛᱟᱭᱟ ᱫᱚᱥ ᱠᱟᱴᱟ ᱦᱟᱸᱰᱮ ᱫᱚᱥ ᱠᱟᱴᱟ ᱛᱚ ᱵᱮᱱᱟᱛᱚ ᱡᱟᱦᱟᱸᱭ ᱫᱷᱮᱨᱧᱚᱜ ᱦᱟᱥᱟ ᱛᱟᱠᱚ ᱩᱱᱠᱩ ᱫᱚ ᱥᱳᱲᱮᱭ ᱟᱠᱚ ᱚᱱᱠᱟ ᱟᱫᱚ ᱥᱳᱲᱮ ᱠᱟᱛᱮ ᱚᱱᱮ ᱚᱱᱠᱟ ᱥᱮᱨᱮᱧ ᱫᱩᱨᱟᱹᱝ ᱛᱟᱦᱮᱱᱟ᱾ ᱛᱟᱯᱚᱨᱮ ᱞᱚᱥᱚᱫᱚᱡᱚᱜ ᱠᱚ ᱛᱟᱦᱮᱱᱟ᱾ ᱟᱨ ᱛᱩᱯᱩ ᱥᱚᱢᱚᱭ ᱫᱚ ᱤᱱᱟᱹ ᱦᱤᱞᱳᱜ ᱫᱚ ᱢᱟᱱᱮ ᱡᱷᱚᱛᱚ ᱜᱮ ᱢᱤᱫ ᱥᱟᱶ ᱦᱮᱡ ᱠᱟᱛᱮ ᱠᱚ ᱛᱩᱯᱩᱱᱟ ᱛᱩᱯᱩᱱ ᱜᱷᱟᱴ ᱨᱮᱫᱚ ᱟᱫᱚ ᱩᱱ ᱫᱚ ᱥᱩᱱᱩᱢ ᱥᱩᱫᱷᱩ ᱵᱟᱝᱠᱚ ᱚᱡᱚᱜᱟ, ᱥᱩᱱᱩᱢ ᱥᱟᱶᱛᱮ ᱚᱱᱟ ᱨᱤᱫ ᱥᱟᱥᱟᱝ ᱢᱮᱥᱟ ᱠᱟᱛᱮᱫ ᱠᱚ ᱚᱡᱚᱜᱼᱟ᱾
ᱟᱪᱪᱷᱟ
ᱚᱱᱟ ᱨᱤᱫ ᱞᱟᱠᱛᱤ ᱢᱮᱱᱟᱜᱼᱟ ᱟᱫᱚ ᱦᱮᱡ ᱠᱟᱛᱮᱜ ᱚᱲᱟᱜ ᱨᱮ ᱚᱱᱟ ᱦᱟᱸᱰᱤ ᱡᱟᱦᱟᱸ ᱠᱚ ᱫᱚᱦᱚ ᱠᱟᱜᱼᱟ ᱚᱱᱟ ᱫᱚ ᱦᱟᱸᱰᱤ ᱡᱟᱦᱟᱸᱱᱟᱜ ᱪᱟᱴ ᱠᱚ ᱥᱟᱸᱜᱮ ᱡᱮᱞ ᱦᱳᱠ ᱡᱟᱦᱟᱱᱟᱜ ᱪᱟᱴ ᱠᱚ ᱥᱟᱝ ᱜᱮ ᱟᱫᱚ ᱦᱟᱸᱰᱤ ᱠᱚ ᱠᱟᱹᱡ ᱦᱟᱯᱲᱟᱢ ᱠᱚᱠᱚ ᱦᱚᱦᱚ ᱟᱠᱚᱣᱟ ᱟᱛᱳ ᱨᱮ ᱯᱳᱭᱞᱳ ᱨᱚᱦᱚᱭ ᱠᱮᱫᱼᱟ ᱛᱟᱨᱯᱚᱨᱮ ᱡᱟᱦᱟᱸᱭ ᱠᱟᱹᱢᱤ ᱠᱚ ᱢᱮᱱᱟᱜ ᱠᱚᱣᱟ ᱩᱱᱠᱩ ᱢᱟᱠᱚ ᱦᱤᱡᱩᱜ ᱠᱟᱱ ᱦᱟᱸᱰᱤ ᱧᱩ, ᱩᱱᱠᱩ ᱠᱚ ᱠᱚ ᱮᱢ ᱵᱟᱲᱟ ᱟᱠᱚᱣᱟ, ᱚᱱᱠᱟ ᱟᱞᱮ ᱥᱮᱫ ᱫᱚ ᱨᱤᱛᱤ ᱨᱮᱣᱟᱡᱽ ᱢᱮᱱᱟᱜᱼᱟ᱾
ᱚ
ᱟᱨ ᱢᱩᱪᱟᱹᱫ ᱨᱮ ᱡᱟᱦᱟᱸ ᱦᱤᱞᱳᱜ ᱢᱩᱪᱟᱹᱫ ᱟᱠᱚ ᱩᱱ ᱦᱤᱞᱳᱜ ᱦᱚᱸ ᱦᱟᱸᱰᱤ ᱠᱚ ᱫᱚᱦᱚ ᱠᱟᱜᱼᱟ᱾ ᱟᱫᱚᱞᱮ ᱢᱩᱪᱟᱹᱫ ᱠᱮᱫᱟ᱾
ᱦᱮᱸ
ᱫᱮᱱ ᱛᱟᱦᱚᱞᱮ ᱦᱟᱹᱰᱤ ᱠᱟᱹᱡ ᱵᱚᱱ ᱮᱢ ᱵᱟᱲᱟ ᱠᱚᱜᱮ, ᱞᱟᱸᱜᱟ ᱯᱷᱟᱨᱪᱟ
ᱚᱸ
ᱟᱨ ᱤᱨ ᱟᱹᱜᱩ ᱠᱚᱫᱚ ᱪᱮᱫ ᱞᱮᱠᱟ ᱪᱮᱫ ᱠᱚᱛᱮᱯᱮ ᱤᱨᱟ?
ᱤᱨ ᱟᱹᱜᱩ ᱫᱚ ᱟᱞᱮ ᱫᱚ ᱵᱟᱠᱚ ᱢᱟᱱᱟᱣ ᱜᱮᱭᱟ ᱤᱨᱫᱚ, ᱡᱮᱢᱚᱱ ᱠᱚ ᱤᱨᱟ ᱛᱮᱢᱱᱤᱜ ᱜᱮ ᱟᱨᱠᱤ ᱠᱳᱱᱳ ᱪᱮᱫ ᱦᱚᱸ ᱵᱟᱝ᱾
ᱤᱨ ᱨᱮᱱᱟᱜ ᱢᱩᱪᱟᱹᱫ ᱨᱮᱦᱚᱸ ᱪᱮᱫ ᱦᱚᱸ ᱵᱟᱝ ᱡᱚᱠᱷᱚᱱ ᱠᱚ ᱫᱟᱞᱟ ᱛᱚᱠᱷᱚᱱ ᱜᱮ, ᱧᱮᱞ ᱢᱮᱱᱟᱜ ᱦᱩᱲᱩ ᱨᱮᱱᱟᱜ ᱪᱟᱣᱞᱮ ᱡᱚᱠᱷᱚᱱ ᱠᱚ ᱤᱭᱟᱹᱭᱟ ᱛᱚᱠᱷᱚᱱ ᱜᱮ ᱡᱮᱞᱮᱠᱟ ᱠᱚᱨᱟᱣ ᱟᱨ ᱡᱮᱞ ᱫᱟᱠᱟ ᱡᱚᱢ ᱦᱚᱪᱚ
ᱵᱟᱝ ᱟᱞᱮ ᱫᱚ ᱚᱱᱟ ᱞᱟᱦᱟᱨᱮ ᱚᱱᱟ ᱤᱨ ᱢᱩᱪᱟᱹᱫ ᱢᱟᱱᱮ ᱤᱨ ᱡᱚᱛᱚ ᱠᱚ ᱤᱨ ᱜᱮᱭᱟ᱾ ᱠᱤᱱᱛᱩ ᱢᱩᱪᱟᱹᱫ ᱡᱟᱦᱟᱸ ᱢᱤᱫᱴᱟᱝ ᱦᱚᱭᱛᱚ ᱱᱤᱨᱫᱤᱥᱴᱚ ᱠᱚᱱᱚ ᱡᱟᱭᱜᱟ ᱛᱟᱦᱮᱱ ᱛᱟᱠᱚᱣᱟ, ᱟᱫᱚ ᱚᱱᱟ ᱠᱷᱮᱛ ᱨᱮᱫᱚ ᱯᱮ ᱜᱟᱹᱪᱷᱤ ᱠᱚ ᱫᱚᱦᱚ ᱦᱚᱴᱚ ᱠᱟᱜᱼᱟ᱾
ᱚ
ᱦᱩᱸ ᱚᱱᱟ ᱫᱚ ᱵᱟᱝᱠᱚ ᱤᱨ ᱟᱜᱩᱭᱟ᱾ ᱟᱫᱚ ᱜᱚᱴᱟ ᱠᱚ ᱤᱨ ᱪᱟᱵᱟᱭᱟ ᱟᱪᱪᱷᱟ ᱟᱪᱪᱷᱟ ᱟᱪᱪᱷᱟ ᱦᱮᱸ ᱦᱮᱸ ᱟᱫᱚ ᱚᱱᱟ ᱟᱜᱩ ᱦᱤᱞᱳᱜ ᱫᱚ ᱩᱱ ᱦᱤᱞᱳᱜ ᱫᱚ
ᱦᱮᱸ
ᱡᱚᱠᱷᱚᱱ ᱵᱚᱨᱥᱟ ᱨᱮᱵᱚᱱ ᱨᱚᱦᱚᱭᱟ ᱛᱚᱠᱷᱚᱱ
ᱚ ᱾ ᱟᱫᱚ ᱤᱱᱟᱹ ᱦᱤᱞᱳᱜ ᱫᱚ ᱚᱱᱟ ᱩᱱᱤ ᱡᱟᱦᱟᱸᱭ ᱯᱟᱣᱟᱣ ᱠᱩᱞᱤᱭᱮᱭᱟ ᱩᱱᱤ ᱵᱚᱸᱜᱟ ᱫᱚ, ᱫᱟᱣᱟᱞ ᱨᱟᱠᱟᱵ ᱟ ᱠᱮᱫᱮᱭᱟ ᱟᱯᱮ ᱥᱮᱫ ᱫᱚ ᱪᱮᱞᱮ ᱠᱚ ᱞᱮᱭᱮ ᱭᱟ ᱾
ᱟᱞᱮ ᱥᱮᱫ ᱫᱚ ᱦᱩᱲᱩ ᱵᱚᱸᱜᱟ ᱨᱮ ᱠᱚ ᱞᱟᱹᱭᱟ ᱟᱨᱠᱤ ᱾
ᱟᱪᱪᱷᱟ, ᱦᱮ ᱜᱚᱝᱠᱮ ᱡᱟᱦᱟ ᱥᱮᱫ ᱡᱟᱦᱟᱸ ᱞᱮᱠᱟ ᱾ ᱟᱫᱚ ᱟᱹᱜᱩ ᱠᱟᱛᱮᱫ ᱤᱱᱟᱹ ᱦᱤᱞᱟᱹᱜ ᱫᱚ ᱰᱳᱢᱵᱳᱜ ᱫᱚᱠᱚ ᱡᱩᱛ ᱜᱮᱭᱟ ᱾ ᱟᱯᱮ ᱥᱮᱫ ᱫᱚ?
ᱟᱞᱮ ᱥᱮᱫ ᱫᱚ ᱮᱸ ᱡᱮ ᱦᱤᱞᱳᱜ ᱠᱚ ᱨᱟᱠᱟᱵ ᱟᱹᱜᱩᱭᱭᱟ ᱡᱚᱠᱷᱚᱱ ᱦᱟᱱᱮ ᱟᱵᱚ ᱦᱩᱰᱤᱝ ᱥᱟᱠᱨᱟᱛ ᱦᱩᱭᱩᱜ ᱛᱟᱵᱚᱱᱟ ᱾
ᱦᱳᱭ ᱦᱳᱭ, ᱵᱮᱥᱤᱨ ᱵᱷᱟᱜᱽ ᱜᱮ ᱦᱩᱰᱤᱝ ᱥᱟᱠᱨᱟᱛ ᱜᱮᱠᱚ ᱤᱭᱟᱹ ᱢᱟᱱᱮ ᱴᱟᱨᱜᱮᱴ ᱠᱟᱜᱼᱟ ᱾
ᱦᱮᱸ, ᱰᱩᱰᱤᱝ ᱥᱟᱠᱨᱟᱛ ᱨᱮᱠᱚ ᱨᱟᱠᱟᱵ ᱟᱹᱜᱩᱭᱮᱭᱟ ᱟᱨ ᱚᱲᱟᱜ ᱨᱮᱛᱚ ᱰᱩᱵᱩᱜ ᱦᱩᱭᱩᱜᱼᱟ ᱡᱮᱢᱚᱱ ᱧᱮᱞ ᱵᱤᱱ ᱟᱵᱚ
ᱦᱩᱸ, ᱵᱟ ᱟᱫᱚ ᱚᱱᱟ ᱠᱚᱨᱮ ᱫᱚ ᱯᱤᱴᱷᱟᱹ ᱠᱚᱫᱚ ᱚᱸᱻ ᱚᱠᱚᱭ ᱫᱟᱲᱮᱭᱟᱜ-ᱟ ᱵᱟᱭ ᱫᱟᱲᱮᱭᱟᱜ-ᱟ ᱚᱱᱟ ᱫᱚ ᱚᱸᱻ ᱮᱴᱟᱜ ᱡᱤᱱᱤᱥ ᱠᱟᱱᱟ ᱾ ᱟᱨ ᱱᱚᱣᱟ ᱰᱩᱸᱵᱩᱜ ᱚᱱᱟ ᱨᱮᱱᱟᱜ ᱢᱮᱱ ᱦᱩᱭᱩᱜ ᱠᱟᱱᱟ ᱰᱩᱸᱵᱩ ᱰᱩᱸᱵᱩ ᱫᱚᱠᱚ ᱡᱩᱛ ᱜᱮᱭᱟ, ᱟᱫᱚ ᱯᱤᱴᱷᱟᱹ ᱚᱠᱚᱭ ᱡᱤᱞ ᱫᱟᱠᱟ, ᱟᱸ ᱟᱹᱰᱤ ᱨᱚᱠᱚᱢ ᱠᱚ ᱠᱚᱨᱟᱣᱟ ᱾ ᱵᱟᱠᱷᱟᱱ ᱩᱱ ᱦᱤᱞᱳᱜ ᱜᱮ ᱦᱳᱭᱛᱳ ᱱᱟᱣᱟ ᱪᱟᱣᱞᱮ ᱫᱟᱠᱟ ᱠᱚ ᱤᱭᱟᱹ ᱠᱟᱜ-ᱟ, ᱡᱚᱢᱟᱠᱚ ᱾
ᱦᱩᱸ ᱾
ᱰᱩᱢᱵᱩᱜ ᱫᱚ ᱦᱩᱭᱩᱜ ᱠᱟᱱᱟ ᱢᱮᱱ, ᱟᱫᱚ ᱟᱨ ᱪᱟᱣᱞᱮ ᱱᱟᱣᱟ ᱪᱟᱣᱞᱮ ᱫᱟᱠᱟ ᱡᱟᱦᱟᱸ ᱚᱱᱟ ᱦᱚᱸ ᱟᱞᱮᱥᱮᱫ ᱫᱚ ᱚᱱᱟ ᱫᱟᱠ ᱚᱠᱟ ᱫᱚ ᱱᱟᱣᱟ ᱴᱩᱠᱩᱡ ᱨᱮᱠᱚ ᱫᱟᱠᱟᱭᱟ ᱾
ᱪᱮᱞᱟᱝ ᱦᱚᱸ ᱱᱟᱣᱟ ᱪᱮᱞᱟᱝ ᱡᱟᱦᱟᱸ ᱦᱮᱸ ᱱᱟᱣᱟ ᱴᱩᱠᱩᱡ, ᱱᱟᱣᱟ ᱪᱮᱞᱟᱝ ᱟᱨ ᱦᱟᱺᱰᱤ ᱠᱩ ᱠᱚ ᱫᱚᱦᱚᱭᱟ ᱟᱫᱚ ᱚᱱᱟ ᱫᱚ ᱦᱟᱯᱲᱟᱢ ᱠᱚ ᱡᱟᱦᱟᱸᱭ ᱟᱸ ᱜᱚᱛᱚ ᱠᱟᱱᱟ ᱟᱫᱚ ᱩᱱᱠᱩ ᱵᱟᱠᱷᱨᱟ ᱛᱮ ᱢᱤᱫᱷᱟ ᱢᱤᱫ ᱯᱟᱛᱲᱟ ᱚᱱᱟ ᱫᱟᱠᱟ ᱢᱤᱫᱯᱷᱩᱬᱩ ᱩᱛᱩ ᱟᱨ ᱦᱟᱺᱰᱤ ᱠᱚ ᱪᱚᱰᱚᱨᱟ ᱾ ᱛᱟᱨᱯᱚᱨᱮ ᱟᱫᱚ ᱡᱷᱚᱛᱚ ᱦᱚᱲ ᱠᱚ ᱡᱚᱢᱟ ᱚᱱᱟ ᱫᱚ ᱱᱟᱣᱟ ᱪᱟᱣᱞᱮ ᱫᱟᱠᱟ ᱡᱟᱦᱟᱸ ᱾
ᱚ ᱾ ᱛᱟᱦᱞᱮ ᱥᱟᱠᱨᱟᱛ ᱫᱚ ᱪᱮᱫ ᱞᱮᱠᱟ ᱦᱩᱭ ᱵᱟᱲᱟᱜ ᱜᱮᱭᱟ ᱟᱯᱮ ᱥᱮᱫ? ᱟᱞᱮᱥᱮᱫ ᱢᱟ ᱱᱚᱝᱠᱟ ᱫᱚ ᱵᱟᱝ ᱥᱟᱠᱨᱟᱛ ᱫᱚ ᱛᱟᱦᱚᱞᱮ ᱪᱮᱫ ᱞᱮᱠᱟ ᱦᱩᱭᱩᱜ ᱜᱮᱭᱟ?
ᱮᱸ ᱥᱟᱠᱨᱟᱛ ᱫᱚ ᱟᱞᱮ ᱫᱚ, ᱚᱸᱻ ᱥᱟᱠᱨᱟᱛ ᱡᱟᱦᱟᱸ ᱦᱤᱞᱳᱜ ᱥᱚᱝᱠᱨᱟᱱᱛᱤ ᱠᱟᱱᱟ ᱛᱟᱨ ᱞᱟᱦᱟ ᱦᱤᱞᱳᱜ ᱞᱮ ᱯᱤᱴᱷᱟᱹᱭᱟ ᱾
ᱟᱪᱪᱷᱟ ᱾
ᱚᱱᱟ ᱫᱚ ᱦᱚᱞᱚᱝ ᱦᱩᱲᱩᱝ ᱠᱚ ᱞᱟᱹᱭᱟ ᱾
ᱦᱮᱸ ᱾
ᱟᱯᱮ ᱥᱮᱫ ᱫᱚ? ᱦᱚᱞᱚᱝ ᱞᱟᱹᱦᱩᱫ ᱵᱟᱠᱷᱟᱱ, ᱦᱮ ᱩᱱ ᱦᱤᱞᱳᱜ ᱠᱚ ᱯᱤᱴᱷᱟᱹᱭᱟ ᱾
ᱦᱮᱸ ᱾
ᱤᱱᱟᱹ ᱦᱤᱞᱳᱜ ᱧᱤᱫᱟᱹ ᱫᱚ ᱢᱟᱱᱮ ᱛᱟᱨᱟᱥᱤᱧ ᱠᱷᱚᱱ ᱜᱮᱡ ᱜᱩᱨᱤᱡ ᱥᱮᱛᱟᱜ ᱠᱷᱚᱱ ᱜᱮᱡ ᱜᱩᱨᱤᱡ ᱦᱩᱭᱱᱟ, ᱦᱮᱡ ᱠᱟᱛᱮ ᱩᱛᱩ ᱫᱟᱠᱟ ᱠᱚ ᱱᱟᱣᱟ ᱮᱸᱻ ᱤᱭᱟᱹ ᱫᱚ ᱩᱱ ᱦᱤᱞᱳ ᱫᱚ ᱵᱟᱝᱟ ᱪᱮᱞᱟᱝ ᱠᱚᱨᱮ ᱫᱚ ᱢᱟᱨᱮ ᱪᱮᱞᱟᱝ ᱠᱚᱨᱮ ᱜᱮ ᱫᱟᱠᱟ ᱩᱛᱩ ᱴᱩᱠᱩᱡ ᱨᱮ ᱚᱱᱠᱟ ᱟᱫᱚ ᱮᱱᱦᱤᱞᱳᱜ ᱫᱚᱠᱚ ᱯᱤᱴᱷᱟᱹᱭᱟ ᱥᱟᱨᱟ ᱫᱤᱱ ᱾ ᱢᱟᱱᱮ ᱛᱟᱨᱟᱥᱤᱧ ᱛᱩ ᱛᱩᱯᱩ ᱵᱟᱲᱟ ᱠᱟᱛᱮ ᱯᱤᱴᱷᱟᱹ ᱠᱮᱜ-ᱟ ᱠᱚ ᱯᱤᱴᱷᱟᱹ ᱵᱟᱲᱟ ᱠᱟᱛᱮᱫ ᱟᱫᱚ ᱚᱱᱟ ᱠᱚ ᱡᱚᱢᱟ ᱾
ᱦᱮᱸ ᱾
ᱯᱟᱛᱲᱟ ᱯᱤᱴᱷᱟᱹ, ᱟᱪᱪᱷᱟ ᱫᱚᱥ ᱫᱚᱥᱟᱨ ᱦᱤᱞᱳᱜ ᱡᱟᱦᱟᱸ ᱥᱚᱝᱠᱨᱟᱱᱛᱤ ᱨᱮ ᱰᱩᱵᱩᱡ ᱠᱟᱛᱮᱫ ᱱᱟᱣᱟ ᱞᱩᱜᱲᱤ ᱟᱨ ᱱᱟᱣᱟ ᱞᱩᱜᱽᱲᱤ ᱚᱱᱟ ᱛᱩᱯᱳ ᱨᱮ ᱠᱚ ᱦᱮᱡ ᱮᱱᱟ ᱦᱮᱡ ᱠᱟᱛᱮ ᱟᱫᱚ ᱪᱩᱞᱦᱟᱹ ᱠᱚᱠᱚ ᱜᱮᱡ ᱜᱩᱨᱤᱡ ᱟᱫᱟ ᱾ ᱤᱱᱟᱹ ᱦᱤᱞᱳᱜ ᱫᱚ ᱦᱮᱡ ᱛᱚᱨᱟ ᱠᱚ ᱯᱤᱴᱷᱟᱹᱭᱟ ᱾
ᱦᱮᱸ ᱾
ᱯᱤᱴᱷᱟᱹ ᱫᱚ ᱚᱱᱟ